ᱦᱮᱞᱳ
ᱟᱨ ᱜᱮ
ᱦᱩᱸᱢ ᱡᱚᱦᱟᱨ ᱜᱮ
ᱚᱸ ᱵᱮᱥ ᱵᱟᱲᱟ ᱜᱮ
ᱦᱮᱸ ᱵᱮᱥ ᱵᱟᱲᱟ ᱜᱮ ᱟᱹᱵᱤᱱ ᱫᱚ ᱛᱚᱵᱮ ᱪᱮᱫ ᱞᱮᱠᱟ ᱢᱮᱱᱟᱜ ᱠᱟᱜ ᱵᱤᱱᱟ?
ᱟᱭ ᱤᱧ ᱥᱮᱫ ᱠᱷᱚᱡ ᱦᱚᱸ ᱵᱮᱥ ᱜᱮ
ᱟᱪᱪᱷᱟ ᱛᱚᱵᱮ ᱫᱤᱥᱚᱢ ᱫᱚ
ᱫᱤᱥᱚᱢ ᱫᱚ ᱡᱷᱟᱲᱠᱷᱚᱸᱰ ᱥᱟᱱᱛᱟᱲ ᱯᱟᱨᱜᱟᱱᱟ ᱠᱷᱚᱱ ᱯᱟᱠᱩᱲ ᱡᱮᱞᱟ
ᱟᱪᱪᱷᱟ ᱟᱪᱪᱷᱟ ᱟᱪᱪᱷᱟ
ᱟᱢ ᱫᱚ ᱚᱠᱟ ᱠᱷᱚᱪ ᱪᱚ
ᱤᱧᱢᱟ ᱱᱚᱣᱟ ᱵᱮᱝᱜᱚᱞ ᱠᱷᱚᱱᱟᱜ
ᱵᱮᱝᱜᱚᱞ ᱫᱚ ᱚᱠᱟᱴᱟᱜ ᱰᱤᱥᱴᱤᱠ ᱢᱮᱫᱽᱱᱤᱯᱩᱨ ᱟᱪᱪᱷᱟ ᱟᱪᱪᱷᱟ
ᱯᱚᱪᱷᱤᱢ ᱢᱮᱫᱽᱱᱤᱯᱩᱨ
ᱚ ᱦᱟᱣᱲᱟ ᱠᱷᱚᱱ ᱫᱚ ᱚᱠᱟ ᱥᱮᱫ ᱟᱯᱮ ᱫᱚ
ᱦᱟᱣᱲᱟ ᱥᱮᱫ ᱦᱟᱣᱲᱟ ᱠᱷᱚᱱᱟᱜ ᱫᱚ ᱟᱹᱞᱤᱧ ᱢᱮᱫᱽᱱᱤᱯᱩᱨ ᱦᱮᱡᱼᱟ ᱚᱱᱟ ᱚ ᱯᱚᱪᱷᱤᱢ ᱥᱮᱫ ᱨᱮ ᱦᱮᱡ ᱦᱩᱭᱩᱜᱼᱟ ᱚ ᱠᱩᱲᱤ ᱠᱤᱞᱳᱢᱤᱴᱟᱨ ᱦᱟᱣᱲᱟ ᱠᱷᱚᱱᱟᱜ
ᱠᱩᱲᱤ ᱠᱤᱞᱳᱢᱤᱴᱟᱨ
ᱦᱚᱸ ᱦᱩᱸ ᱠᱩᱲᱤ ᱠᱤᱞᱳᱢᱤᱴᱟᱨ
ᱟᱨ ᱛᱚᱵᱮ ᱯᱮ ᱥᱩᱨ ᱜᱮᱭᱟ ᱟᱨ ᱱᱚᱣᱟ ᱥᱤᱭᱟᱞᱫᱟ ᱥᱮᱭᱟᱞᱫᱟ ᱫᱚ ᱚᱠᱟ ᱱᱟᱠᱷᱟ ᱯᱟᱲᱟᱜᱼᱟ ᱥᱮᱛᱟ
ᱟ ᱥᱤᱭᱟᱞᱫᱟ ᱫᱚ ᱠᱷᱩᱵᱷᱵᱟᱝ ᱥᱟᱹᱜᱤᱧᱟ ᱥᱤᱭᱟᱞᱫᱟ ᱫᱚ ᱚᱱᱠᱟ ᱱᱚ ᱠᱤᱞᱳᱢᱤᱴᱟᱨ ᱫᱚᱥ ᱠᱤᱞᱳᱢᱤᱴᱟᱨ ᱚᱱᱠᱟ
ᱟᱪᱪᱷᱟ ᱱᱚ ᱫᱚᱥ ᱠᱤᱞᱳᱢᱤᱴᱟᱨ ᱜᱟᱱ
ᱦᱩᱸ ᱦᱩᱸ
ᱛᱚᱵᱮ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ ᱟᱨ
ᱠᱟᱹᱢᱤ ᱵᱟᱲᱟ ᱠᱚᱫᱚ ᱱᱤᱭᱟᱹ ᱜᱷᱟᱹᱲᱤᱡ ᱫᱚ ᱚᱲᱟᱜ ᱠᱚᱨᱮ ᱜᱮ ᱱᱚᱜᱼᱚᱭ ᱥᱤᱛᱩᱝ ᱜᱚᱨᱚᱢ ᱨᱮ ᱠᱟᱹᱢᱤ ᱠᱚᱫᱚ ᱚᱱᱠᱟ ᱱᱟᱜ ᱫᱚ ᱪᱮᱫ ᱦᱚᱸ ᱥᱮᱨᱚᱠᱚᱢ ᱵᱟᱹᱱᱩᱜᱼᱟ ᱠᱟᱹᱢᱤ ᱫᱚ ᱥᱤᱛᱩᱝ ᱜᱚᱨᱚᱢ ᱠᱚᱴᱟ ᱫᱤᱱ ᱚᱱᱮ ᱵᱟᱫᱟᱢ ᱠᱚ ᱨᱚᱦᱚᱭ ᱦᱩᱭ ᱞᱮᱱᱟ ᱛᱚ ᱵᱟᱫᱟᱢ ᱠᱚᱜᱮ ᱠᱟᱹᱴᱤᱡ ᱩᱯᱲᱟᱹᱣ ᱵᱟᱲᱟ ᱦᱩᱭᱩᱜ ᱠᱟᱱ ᱛᱮ ᱟᱫᱚ ᱥᱤᱛᱩᱝ ᱨᱮ ᱠᱟᱹᱴᱤᱡ ᱡᱤᱨᱟᱹᱣ ᱦᱩᱭᱩᱜ ᱠᱟᱱᱟ ᱨᱤᱥ ᱦᱟᱛᱟᱣ ᱦᱩᱭᱩᱜ ᱠᱟᱱᱟ
ᱟᱪᱪᱷᱟ ᱟᱪᱪᱷᱟ ᱟᱨ ᱛᱚᱵᱮ ᱫᱟᱜ ᱫᱚ ᱪᱮᱫ ᱞᱮᱠᱟ ᱛᱮᱦᱮᱸᱧ ᱟᱜ ᱫᱟᱜ ᱫᱟᱜ ᱞᱮᱜ ᱜᱮᱭᱟ ᱚᱱᱛᱮ ᱥᱮ ᱵᱟᱝ
ᱵᱟᱝᱼᱟ ᱛᱮᱦᱮᱧ ᱢᱟ ᱟᱞᱮ ᱥᱮᱫ ᱫᱚ ᱵᱟᱝ ᱮ ᱫᱟᱜ ᱠᱟᱫᱟᱭ ᱛᱮᱦᱮᱧ ᱢᱟ ᱠᱷᱟᱪᱮ ᱥᱤᱛᱩᱝ ᱟᱞᱮ ᱥᱮᱫ ᱫᱚ ᱛᱮᱦᱤᱧ ᱵᱟᱝ ᱵᱟᱝ ᱥᱮᱛᱟᱜ ᱦᱚᱸ ᱵᱟᱝ ᱮ ᱫᱟᱜ ᱟᱠᱟᱫᱟ ᱚᱱᱛᱮ ᱫᱟᱜ ᱞᱮᱫᱼᱟ ᱥᱮ ᱟᱯᱮ ᱥᱮᱫ
ᱦᱮᱸ ᱫᱟᱜ ᱵᱟᱲᱟ ᱠᱮᱫᱼᱟ ᱦᱚᱞᱟ ᱟᱞᱮ ᱥᱮᱫ ᱫᱚ ᱠᱟᱡᱟᱠ ᱮ ᱫᱟᱜ ᱠᱟᱫᱟ ᱦᱚᱭ ᱟᱛᱮᱫ ᱮᱠᱫᱚᱢ ᱯᱩᱨᱟᱹ
ᱟᱪᱪᱷᱟ ᱟᱪᱪᱷᱟ ᱟᱞᱮ ᱥᱮᱫ ᱫᱚ ᱱᱚᱣᱟ ᱵᱟᱨᱥᱤᱧ ᱯᱮ ᱢᱟᱦᱟ ᱠᱳᱱᱳ ᱫᱟᱜ ᱜᱮ ᱵᱟᱹᱱᱩᱜ ᱟ ᱥᱮ ᱡᱟ ᱥᱤᱛᱩᱝ ᱜᱚᱨᱚᱢ ᱨᱮ ᱛᱟᱦᱮᱸ ᱵᱟᱞᱮ ᱛᱟᱦᱮᱸ ᱫᱟᱲᱮᱭᱟᱜ ᱠᱟᱱᱟ
ᱟᱪᱷᱟ ᱟᱪᱪᱷᱟ
ᱢᱟᱱᱮ ᱱᱚᱝᱠᱟ ᱨᱤᱢᱤᱞ ᱠᱚᱫᱚ ᱨᱟᱠᱟᱵ ᱮᱜᱼᱟ ᱦᱚᱭ ᱠᱚ ᱦᱤᱡᱩᱜ ᱠᱟᱱᱟ ᱢᱟᱱᱮ ᱫᱟᱜ ᱫᱚ ᱵᱟᱝ ᱦᱤᱡᱩᱜ ᱠᱟᱱᱟ ᱦᱮᱸᱥᱮ
ᱦᱮᱸ ᱟᱫᱚ ᱟᱯᱮ ᱫᱚ ᱥᱚᱦᱚᱨ ᱵᱟᱡᱟᱨ ᱨᱮ ᱦᱮᱱᱟᱜ ᱯᱮ ᱭᱟ ᱥᱮ ᱟᱹᱛᱩ ᱰᱤᱦᱟᱹᱛ ᱨᱮᱜᱮ
ᱵᱟᱝ ᱥᱚᱦᱚᱨ ᱵᱟᱡᱟᱨ ᱨᱮ ᱫᱚ ᱦᱮᱸ ᱥᱚᱦᱚᱨ ᱵᱟᱡᱟᱨ ᱨᱮ ᱜᱮ ᱢᱮᱱ ᱫᱟᱲᱮᱭᱟᱜᱼᱟᱢ ᱥᱚᱦᱚᱨ ᱵᱟᱡᱟᱨ ᱨᱮᱜᱮ ᱢᱮᱱᱟᱜ ᱟᱠᱟᱫ ᱞᱮᱭᱟ
ᱛᱚᱵᱮ ᱱᱤᱛᱚᱜ ᱢᱟ ᱮᱨᱟᱯᱷᱚᱨ ᱫᱤᱱ ᱦᱚᱸ ᱛᱤᱭᱳᱟᱹᱜ ᱮᱱᱟ ᱮᱨ ᱟᱯᱷᱚᱨ ᱵᱟᱲᱟ ᱠᱮᱫᱟ ᱯᱮ ᱥᱮ ᱵᱟᱯᱮ ᱮᱨ ᱟᱯᱷᱚᱨ ᱠᱟᱫᱟ
ᱮᱠᱷᱚᱱᱳ ᱟᱭᱨᱤᱭᱟ ᱫᱟᱜ ᱜᱮ ᱟᱞᱮ ᱥᱮᱫ ᱫᱚ ᱵᱟᱹᱱᱩᱜ ᱟᱥᱮ ᱫᱟᱜ ᱠᱷᱟᱹᱛᱤᱨ ᱜᱮ ᱠᱟᱹᱴᱤᱡ ᱥᱚᱢᱚᱥᱥᱟ ᱫᱚ ᱦᱩᱭ ᱠᱟᱱᱟ ᱢᱤᱫ ᱫᱷᱟᱣ ᱜᱟᱱ ᱮ ᱫᱟᱜ ᱞᱮᱠᱷᱟᱱ ᱡᱟᱦᱟᱸᱭ ᱜᱮ ᱤᱭᱟᱹ ᱵᱟᱲᱟ ᱦᱩᱭ ᱠᱚᱜᱼᱟ ᱟᱫᱚ ᱫᱟᱜ ᱜᱮ ᱵᱟᱝ ᱮ ᱫᱟᱜ ᱮᱫᱟᱭ ᱥᱮ ᱛᱟᱦᱚᱞᱮ ᱡᱷᱟᱲᱠᱷᱚᱱᱰ ᱠᱷᱚᱱᱟᱜ ᱫᱚ ᱟᱹᱵᱤᱱ ᱱᱚᱛᱮ ᱡᱟᱦᱟᱸ ᱵᱩᱨᱩ ᱯᱟᱛᱟ ᱚᱱᱛᱮ ᱵᱤᱱ ᱥᱩᱨᱚᱜ ᱠᱟᱱᱟ ᱛᱚ ᱟᱹᱵᱤᱱ ᱥᱮ
ᱥᱮ ᱟᱸᱡᱚᱢ ᱠᱟᱜ ᱵᱤᱱ ᱵᱩᱨᱩ ᱯᱟᱛᱟ ᱡᱟᱦᱟᱸ ᱱᱚᱜᱼᱚᱭ ᱪᱮᱫ ᱠᱚ ᱢᱮ ᱠᱟᱱᱟᱭᱥᱚᱨ ᱠᱟᱱᱟᱭᱥᱚᱨ
ᱵᱟᱝ ᱵᱟᱝ
ᱵᱟᱝᱟ
ᱩᱦᱩᱜ
ᱠᱟᱱᱟᱭᱥᱚᱨ ᱫᱚ ᱚᱱᱟ ᱫᱚ ᱦᱟᱜ ᱱᱚ ᱛᱮ ᱱᱚᱣᱟ ᱤᱭᱟᱹ ᱥᱮᱫ ᱨᱮ ᱢᱮᱱᱟᱜ ᱟᱯᱮ ᱥᱮᱫ ᱩᱲᱤᱥ ᱥᱟ ᱡᱟᱢᱥᱮᱫᱽᱯᱩᱨ ᱥᱨᱟᱭᱠᱮᱞᱟ ᱥᱮᱫ ᱟᱞᱮ ᱫᱚ ᱡᱟᱦᱟᱸ ᱫᱚ ᱥᱤᱫᱩ ᱠᱟᱹᱱᱦᱩ ᱠᱤᱱ ᱦᱩᱞ ᱞᱮᱫ
ᱟᱪᱪᱷᱟ ᱟᱪᱪᱷᱟ ᱵᱷᱩᱜᱽᱱᱟᱰᱤ
ᱦᱩᱞ ᱫᱤᱥᱚᱢ ᱦᱳᱭ ᱦᱳᱭ ᱵᱷᱚᱜᱽᱱᱟᱰᱤ ᱟᱞᱮ ᱯᱚᱪᱟᱥ ᱠᱤᱞᱳ ᱢᱤᱴᱟᱨ ᱵᱷᱚᱜᱽᱱᱟᱰᱤ
ᱚ ᱟᱯᱮ ᱴᱷᱮᱡ ᱠᱷᱚᱱᱟᱡ ᱯᱚᱪᱟᱥ ᱠᱤᱞᱳᱢᱤᱴᱟᱨ ᱵᱟᱜᱽᱱᱟᱰᱤ
ᱦᱮᱸ ᱦᱮᱡ ᱵᱟᱲᱟ ᱠᱟᱜ ᱟᱢ ᱥᱮ ᱵᱟᱝ ᱦᱩᱭᱩᱜ ᱛᱟᱢᱟ
ᱵᱟᱝᱼᱟ ᱥᱮᱱ ᱫᱚ ᱵᱟᱝ ᱦᱩᱭ ᱠᱟᱱᱟ ᱜᱟᱛᱮ ᱠᱚ ᱠᱚ ᱥᱮᱱ ᱞᱮᱱᱟ ᱡᱚᱴᱟᱣ ᱠᱚ ᱦᱮᱸ ᱥᱮ ᱟᱨ ᱱᱤᱡᱮ ᱫᱚ ᱵᱟᱝ ᱥᱮᱱ ᱵᱟᱲ ᱦᱩᱭ ᱠᱟᱱᱟ ᱡᱚᱴᱟᱣ ᱠᱚ ᱫᱚ ᱠᱚ ᱥᱮᱱ ᱵᱟᱲ ᱠᱟᱱᱟ ᱠᱚᱫᱚ ᱟᱫᱚ ᱠᱟᱹᱢᱤ ᱠᱟᱡᱽ ᱨᱮ ᱵᱮᱥᱛᱚ ᱚᱱᱠᱟ ᱥᱮᱱ ᱥᱚᱢᱚᱭ ᱠᱚᱦᱚᱸ ᱵᱟᱹᱱᱩᱜᱼᱟ ᱚᱠᱛᱚ ᱠᱚᱦᱚᱸ
ᱟᱫᱚ ᱚᱠᱛᱚ ᱩᱰᱩᱠ ᱠᱟᱛᱮᱫ ᱦᱤᱡᱩᱜ ᱢᱮ ᱢᱤᱫ ᱫᱷᱚᱢ ᱫᱟᱬᱟ ᱵᱟᱲᱟ ᱟᱹᱰᱤ ᱢᱮ ᱥᱟᱱᱛᱟᱲ ᱯᱟᱨᱜᱟᱱᱟ ᱪᱮᱫ ᱞᱮᱠᱟ ᱟᱹᱠᱟᱹᱜᱼᱟ ᱟᱨ ᱟᱯᱮ ᱫᱤᱥᱚᱢ ᱪᱮᱫ ᱞᱮᱠᱟ ᱟᱹᱭᱠᱟᱹᱜᱼᱟ ᱚᱱᱟ ᱛᱷᱚᱲᱟ ᱜᱟᱱ ᱛᱩᱨᱤ ᱛᱚᱯᱷᱟ ᱛᱮᱢ ᱵᱩᱡᱷᱟᱹᱣ ᱫᱟᱲᱮᱭᱟᱜᱼᱟ
ᱦᱩᱸ ᱦᱩᱸ ᱦᱩᱸ ᱟᱨ ᱚᱱᱟ ᱠᱚ ᱦᱚ ᱱᱤᱦᱟᱹᱛ ᱞᱟᱹᱠᱛᱤ ᱭᱟᱱ ᱡᱤᱱᱤᱥ ᱜᱮ ᱠᱟᱱᱟ ᱥᱮᱱ ᱞᱮᱱ ᱠᱷᱟᱱ ᱫᱚ ᱟᱹᱰᱤ ᱢᱚᱸᱡᱽ ᱜᱮ ᱧᱮᱞ ᱠᱮᱫ ᱟᱢ ᱡᱮ ᱱᱚᱣᱟ ᱫᱚ ᱱᱚᱝ ᱠᱟᱱ ᱡᱤᱱᱤᱥ ᱠᱟᱱᱟ ᱦᱮᱥᱮ ᱟᱨ ᱡᱮ ᱠᱳᱱᱳ ᱡᱤᱱᱤᱥ ᱡᱟᱦᱟᱸᱱ ᱡᱤᱱᱤᱥ ᱢᱮᱫ ᱛᱮ ᱵᱟᱢ ᱧᱮᱞ ᱞᱮᱠᱷᱟᱱ ᱥᱮ ᱵᱟᱢ ᱥᱮᱬᱟᱭᱟ ᱥᱮ ᱢᱮᱫ ᱛᱮ ᱧᱮᱞ ᱠᱷᱟᱱ ᱠᱟᱹᱴᱤᱡ ᱪᱮᱫᱟᱢ ᱡᱮ ᱱᱚᱣᱟ ᱫᱚ ᱱᱚᱝᱠᱟᱱ ᱡᱤᱱᱤᱥ ᱥᱮ ᱱᱚᱣᱟ ᱫᱚ ᱚᱱᱟ ᱡᱤᱱᱤᱥ ᱠᱟᱱᱟ।
ᱟᱫᱚ ᱫᱟᱱᱠᱩᱱᱤ ᱫᱚ ᱟᱯᱮ ᱥᱮᱫ ᱠᱷᱚᱡ ᱫᱚ ᱟᱨ ᱛᱤᱱᱟᱹᱜ ᱡᱷᱟᱹᱞᱟ?
ᱫᱟᱱᱠᱩᱱᱤ ᱫᱚ ᱥᱟᱺᱜᱤᱧ ᱧᱚᱜ ᱜᱮᱭᱟ ᱚᱱᱟ ᱠᱚᱫᱚ।
ᱥᱟᱹᱜᱤᱧ ᱧᱚᱜ ᱜᱮᱭᱟ।
ᱦᱮᱸ ᱰᱟᱱᱠᱩᱱᱤ ᱫᱚ ᱚᱱᱠᱟ ᱛᱤᱨᱤᱥ ᱪᱚᱞᱞᱤᱥ ᱠᱤᱞᱳᱢᱤᱴᱟᱨ ᱦᱩᱭᱩᱜᱼᱟ।
ᱟᱪᱪᱷᱟ ᱟᱪᱪᱷᱟ
ᱛᱚ ᱦᱤᱛᱳᱜ ᱫᱚ ᱚᱲᱟᱜ ᱨᱮᱜᱮ ᱢᱮᱱᱟᱜ ᱵᱤᱱᱟ ᱥᱮ?
ᱚᱲᱟᱜ ᱨᱮᱫᱚ ᱵᱟᱹᱱᱩᱧᱟ ᱱᱚᱛᱮ ᱟᱯᱮ ᱥᱮᱫ ᱨᱮᱜᱮ ᱢᱤᱱᱟᱹᱧᱟ ᱤᱧ ᱫᱚ।
ᱟᱞᱮ ᱥᱮᱫ ᱨᱮᱜᱮ
ᱦᱳᱭ
ᱚᱠᱟᱨᱮ
ᱥᱤᱭᱟᱞᱫᱟ
ᱥᱤᱭᱟᱞᱫᱟ ᱨᱮ
ᱦᱮᱸ
ᱟᱪᱪᱷᱟ ᱚᱲᱟᱜ ᱠᱷᱚᱱᱟᱜ ᱫᱚ ᱛᱚᱵᱮ ᱛᱤᱥ ᱵᱤᱱ ᱦᱮᱡ ᱟᱠᱟᱱᱟ ᱥᱮ ᱱᱚᱛᱮ ᱨᱮᱜᱮ ᱟᱹᱵᱤᱱ ᱫᱚᱵᱤᱱ ᱛᱟᱦᱮᱱ ᱜᱮᱭᱟ?
ᱚᱲᱟᱜ ᱠᱷᱚᱱᱟᱜ ᱫᱚ ᱦᱮᱡ ᱦᱩᱭ ᱠᱟᱱᱟ ᱮᱻ ᱯᱮ ᱯᱩᱱ ᱫᱤᱱ ᱦᱩᱭᱩᱜ ᱠᱟᱱᱟ।
ᱟᱪᱪᱷᱟ ᱪᱮᱫ ᱚᱱᱛᱮ ᱨᱮ ᱡᱟᱦᱟᱱᱟᱜ ᱵᱤᱱ ᱠᱟᱹᱢᱤᱭᱟ ᱥᱮ?
ᱦᱮᱸ ᱠᱟᱹᱢᱤᱻ ᱜᱮ ᱦᱮᱡ ᱦᱩᱭ ᱟᱠᱟᱱᱟ।
ᱦᱚᱸᱻ ᱟᱪᱪᱷᱟ ᱟᱪᱪᱷᱟ
ᱟᱞᱮᱥᱮᱫ ᱢᱟ ᱚᱱᱛᱮ ᱚᱱᱠᱟᱱ ᱡᱟᱦᱟᱱ ᱯᱷᱮᱠᱴᱨᱤ ᱢᱮᱮᱠᱴᱨᱤ ᱢᱟ ᱵᱟᱹᱱᱩᱜᱼᱟ ᱠᱳᱢᱯᱟᱱᱤ ᱠᱚᱦ ᱵᱟᱹᱱᱩᱜ ᱠᱚᱣᱟ ᱡᱟᱦᱟᱱᱟᱜ ᱟᱨ ᱨᱳᱡᱽᱜᱟᱨ ᱞᱟᱹᱜᱤᱫ ᱚᱱᱠᱟᱱ ᱵᱮᱵᱚᱥᱛᱷᱟ ᱫᱚ ᱱᱷᱟᱜ ᱼᱼ ᱵᱟᱹᱱᱩᱜ ᱦᱟᱛᱟᱲᱟ ᱢᱟᱱᱮ ᱪᱟᱥᱵᱟᱥ ᱠᱚᱛᱮ ᱜᱮ ᱟᱞᱮᱫᱚ ᱯᱟᱭᱥᱟ ᱴᱟᱠᱟ ᱫᱚᱞᱮ ᱟᱨᱡᱟᱣᱟ।
ᱟᱪᱪᱷᱟ ᱪᱮᱭ ᱪᱮᱫ ᱠᱳᱢᱯᱟᱱᱤ ᱨᱮᱵᱤᱱ ᱢᱮᱱᱟᱜ ᱠᱟᱜ ᱵᱤᱱᱟ?
ᱱᱚᱰᱮ ᱱᱚᱣᱟ ᱤᱭᱟᱹ ᱵᱮᱱᱟᱜ ᱠᱟᱱᱟ ᱵᱤᱞᱰᱤᱝ ᱵᱮᱱᱟᱜ ᱠᱟᱱᱟ।
ᱟᱪᱪᱷᱟ ᱟᱪᱪᱷᱟ
ᱟᱫᱚ ᱱᱚᱰᱮ ᱚᱱᱟ ᱵᱤᱞᱰᱤᱝ ᱠᱟᱹᱢᱤ ᱨᱮᱜᱮ ᱱᱟᱦᱟᱜ᱾ ᱵᱟᱨᱯᱮ ᱫᱤᱱ ᱫᱚ ᱟᱫᱚ ᱱᱚᱰᱮ ᱠᱷᱚᱡ ᱫᱚ ᱱᱚᱛᱮ ᱮᱴᱟᱜ ᱥᱮᱫ ᱩᱪᱟᱹᱲᱚᱜ ᱜᱚᱴᱟᱣ ᱠᱟᱱᱟ।
ᱦᱮᱸ
ᱠᱳᱢᱯᱟᱱᱤ ᱨᱮ ᱱᱚᱣᱟ ᱯᱷᱤᱞᱤᱯᱠᱟᱨᱴ ᱥᱮ ᱱᱚᱣᱟ ᱤᱭᱟᱹ ᱠᱚ ᱥᱮ ᱰᱳᱯᱷᱮᱠᱥ ᱠᱚ ᱢᱮᱛᱟᱜ ᱠᱟᱱᱟ ᱢᱤᱫᱴᱮᱱ।
ᱦᱩᱸ ᱦᱩᱸ
ᱟᱫᱚ ᱚᱸᱰᱮ ᱱᱷᱟᱜ ᱩᱪᱟᱹᱲᱚᱜ ᱦᱩᱭᱩᱜᱼᱟ ᱚᱱᱟ ᱫᱚ ᱰᱨᱟᱢᱠᱚᱱᱤ ᱨᱮ ᱢᱮᱱᱟᱜᱼᱟ ᱚᱱᱟ ᱫᱚ।
ᱟᱪᱪᱷᱟ
ᱟᱫᱚ ᱚᱱᱟ ᱛᱮ ᱜᱤᱧ ᱠᱩᱞᱤ ᱠᱟᱱ ᱛᱟᱦᱮᱸᱱᱟ।
ᱢᱮᱱ ᱮᱫᱟᱞᱤᱧ ᱛᱟᱦᱟᱞᱮ ᱚᱱᱛᱮ ᱚᱱᱠᱟᱱᱟᱜ ᱵᱷᱮᱠᱮᱱᱥᱤ ᱵᱟᱹᱱᱩᱜᱼᱟ? ᱟᱹᱞᱤᱧ ᱦᱚᱸᱞᱤᱧ ᱥᱮᱱ ᱠᱚᱜ ᱫᱚ।
ᱪᱮᱫ ᱞᱮᱠᱟ?
ᱟᱹᱞᱤᱧ ᱦᱚᱞᱤᱧ ᱥᱮᱱ ᱠᱚᱜᱼᱟ ᱚᱱᱛᱮ ᱨᱮ ᱠᱟᱹᱢᱤ ᱠᱮᱭᱟ ᱞᱤᱧ ᱟᱹᱵᱤᱱ ᱥᱟᱞᱟᱜ ᱜᱮ।
ᱚ ᱟᱫᱚ ᱦᱤᱡᱩᱜ ᱠᱷᱟᱱ ᱫᱚ ᱱᱚᱸᱰᱮ ᱦᱮᱡ ᱫᱟᱲᱮᱭᱟᱜ ᱜᱮᱭᱟ ᱱᱚᱰᱮ ᱼᱼ ᱠᱷᱚᱡᱚᱜ ᱠᱟᱱ ᱜᱮᱭᱟ ᱠᱚ।
ᱟᱪᱪᱷᱟ ᱛᱟᱦᱟᱞᱮ ᱦᱚᱸᱜ-ᱚᱭ ᱢᱟ ᱱᱟᱢᱵᱟᱨ ᱠᱚ ᱵᱟᱝ ᱧᱟᱢ ᱦᱩᱭᱮᱱᱟ ᱛᱟᱦᱟᱞᱮ ᱡᱳᱜᱟᱡᱳᱜᱽ ᱦᱩᱭᱩᱜᱼᱟ ᱟᱹᱵᱤᱱ ᱥᱟᱞᱟᱜ ᱦᱮᱸ ᱥᱮ ᱥᱮᱱ ᱦᱩᱭᱩᱜᱼᱟ ᱛᱟᱦᱟᱞᱮ ᱟᱹᱞᱤᱧ ᱦᱚᱸ ᱵᱮᱠᱟᱨ ᱠᱟᱨ ᱜᱮ ᱢᱮᱱᱟᱜ ᱟᱠᱟᱫ ᱞᱤᱧᱟ ᱱᱤᱭᱟᱹ ᱜᱷᱟᱹᱲᱤ ᱫᱚ ᱚᱲᱟᱜ ᱠᱚᱨᱮ। ᱡᱟᱦᱟᱸ ᱜᱮᱛᱚ ᱟᱨᱡᱟᱣ ᱜᱮᱛᱚ ᱦᱩᱭᱩᱜᱼᱟ ᱡᱟᱦᱟᱸ ᱞᱮᱠᱟ ᱠᱟᱛᱮ ᱜᱮ।
ᱦᱮᱸ ᱦᱮᱸ ᱚᱱᱟ ᱠᱚ ᱢᱮᱱᱟ ᱼᱼ ᱡᱟᱦᱟᱸᱱᱟᱜ ᱵᱟᱝ ᱡᱟᱦᱟᱸᱱᱟᱜ ᱪᱤᱠᱟᱹᱭ ᱫᱚ ᱡᱟᱹᱨᱩᱲ ᱜᱮᱭᱟ ᱯᱷᱟᱹᱞᱛᱩ ᱫᱩᱲᱩᱵ ᱠᱟᱛᱮ ᱡᱟᱦᱟᱸᱱ ᱯᱷᱟᱭᱫᱟ ᱵᱟᱹᱱᱩᱜᱼᱟ
ᱦᱩᱸ ᱦᱩᱸ ᱦᱩᱸ ᱯᱷᱟᱹᱞᱛᱩ ᱚᱲᱟᱜ ᱨᱮ ᱫᱩᱲᱩᱵ ᱠᱟᱛᱮ ᱢᱟ ᱠᱳᱱᱳ ᱯᱷᱟᱭᱫᱟ ᱜᱮ ᱵᱟᱹᱱᱩᱜᱼᱟ
ᱦᱩᱸ ᱟᱨ ᱚᱞ ᱯᱟᱲᱦᱟᱣ ᱠᱚᱫᱚ
ᱚᱞ ᱯᱟᱲᱦᱟᱣ ᱠᱚᱫᱚ ᱡᱟᱜᱮ ᱢᱟᱫᱽᱫᱷᱚᱢᱤᱠ ᱮᱢ ᱦᱩᱭᱩᱠᱟᱱᱟ ᱦᱮᱸᱥᱮ
ᱟᱪᱪᱷᱟ
ᱠᱷᱩᱵ ᱡᱟᱹᱥᱛᱤᱭᱟ ᱫᱚ ᱵᱟᱝᱟ ᱟᱹᱵᱤᱱ ᱫᱚ ᱛᱚᱵᱮ
ᱟᱹᱞᱤᱧ ᱦᱚᱸ ᱱᱚᱛᱮ ᱜᱨᱮᱡᱩᱭᱮᱥᱚᱱ ᱦᱩᱭ ᱟᱠᱟᱱᱟ ᱟᱫᱚ ᱜᱨᱮᱡᱩᱭᱮᱥᱚᱱ ᱠᱟᱛᱮᱫ ᱛᱮ ᱱᱚᱜᱼᱚᱭ ᱡᱚᱵ ᱵᱟᱝᱛᱮ ᱱᱚᱛᱮ ᱦᱮᱡ ᱦᱟᱛᱟᱲ ᱦᱩᱭ ᱟᱠᱟᱱᱟ
ᱟᱪᱪᱷᱟ ᱟᱪᱪᱷᱟ
ᱮᱠᱡᱟᱢ ᱫᱚ ᱱᱟᱦᱟᱜ ᱢᱮᱱᱟᱜᱼᱟ ᱱᱚᱛᱮ ᱡᱩᱞᱟᱭ ᱨᱮ
ᱦᱩᱸ ᱦᱩᱸ
ᱡᱩᱞᱟᱭ ᱨᱮ ᱱᱟᱦᱟᱸᱜ ᱢᱤᱫᱴᱮᱱ ᱮᱠᱡᱟᱢ ᱢᱮᱱᱟᱜᱼᱟ ᱟᱫᱚ ᱚᱱᱟ ᱠᱚᱨᱮᱱᱟᱜ ᱦᱚᱸ ᱢᱳᱴᱟᱢᱩᱴᱤ ᱛᱮᱭᱟᱨᱤ ᱫᱚ ᱠᱟᱹᱢᱤ ᱛᱩᱞᱩᱡ ᱫᱚ ᱩᱱᱟᱹᱜ ᱛᱮ ᱯᱨᱚᱯᱟᱨ ᱛᱮᱟᱨᱤ ᱫᱚ ᱵᱟᱝ ᱦᱩᱭᱩᱜᱼᱟ ᱛᱚ
ᱦᱮᱸᱮ
ᱱᱤᱡᱮ ᱛᱮᱜᱮ ᱡᱟᱜᱮ ᱛᱮᱭᱟᱨᱤ ᱵᱟᱲᱟ ᱦᱩᱭᱩᱜᱼᱟ
ᱟᱪᱪᱷᱟ
ᱟᱯᱮ ᱱᱚᱛᱮ ᱫᱚ ᱮᱱᱦᱚᱸ ᱠᱳᱢᱯᱟᱱᱤ ᱠᱚ ᱰᱷᱮᱨ ᱜᱮ ᱢᱮᱱᱟᱜᱼᱟ
ᱦᱮᱸ ᱟᱞᱮ ᱱᱚᱛᱮ ᱵᱮᱝᱜᱚᱞ ᱥᱮᱫ ᱫᱚ ᱠᱳᱢᱯᱟᱱᱤ ᱫᱚ ᱰᱷᱮᱨ ᱜᱮ ᱢᱮᱱᱟᱜᱼᱟ ᱜᱚᱴᱟ ᱟᱹᱞᱤᱧ ᱱᱚᱣᱟ ᱠᱷᱚᱲᱚᱜᱽᱯᱩᱨ ᱨᱮ ᱠᱷᱚᱲᱜᱚᱯᱩᱨ ᱵᱤᱱ ᱟᱸᱡᱚᱢ ᱟᱠᱟᱫᱼᱟ ᱥᱮ
ᱦᱮᱸ ᱦᱮᱸ ᱟᱸᱡᱚᱢ
ᱚᱱᱟ ᱠᱚᱲᱜᱚᱯᱩᱨ ᱨᱮᱦᱚᱸ ᱚᱸᱰᱮ ᱯᱮᱭᱟ ᱯᱩᱱᱭᱟᱟᱹ ᱠᱳᱢᱯᱟᱱᱤ ᱢᱮᱱᱟᱜ ᱠᱚᱣᱟ ᱛᱟᱯᱚᱨᱮ ᱟᱹᱞᱤᱧ ᱥᱩᱨ ᱢᱮᱫᱽᱱᱤᱯᱩᱨ ᱨᱮᱦᱚᱸ ᱠᱳᱢᱯᱟᱱᱤ ᱢᱟᱱᱮ ᱚᱱᱠᱟ ᱛᱤᱱ ᱠᱤᱞᱳᱢᱤᱴᱟᱨ ᱪᱟᱨ ᱠᱤᱞᱳᱢᱤᱴᱟᱨ ᱰᱤᱯᱷᱟᱨᱮᱱᱥ ᱰᱤᱯᱟᱨᱥ ᱢᱟᱱ ᱠᱳᱢᱯᱟᱱᱤ ᱟᱹᱰᱤ ᱨᱚᱠᱚᱢ ᱠᱳᱢᱯᱟᱱᱤ ᱢᱮᱱᱟᱜ ᱠᱚᱣᱟ
ᱟᱪᱪᱷᱟ
ᱟᱹᱵᱤᱱ ᱚᱱᱛᱮ ᱠᱷᱚᱱᱟᱜ ᱚᱱᱟ ᱩᱲᱤᱥᱥᱟ ᱡᱷᱟᱲᱠᱷᱚᱸᱰ ᱠᱷᱚᱱᱟᱜ ᱱᱚᱛᱮᱨᱮ ᱟᱭᱢᱟ ᱦᱚᱲ ᱜᱮᱠᱚ ᱠᱟᱹᱢᱤᱭᱮᱫ-ᱟ
ᱦᱮᱸ ᱦᱮᱸ
ᱢᱮᱱᱟᱜ ᱠᱚᱣᱟ ᱟᱰᱤ ᱜᱚᱴᱟᱝ ᱟᱫᱚ ᱩᱱ ᱫᱟᱨᱟ ᱡᱚᱠᱷᱚᱱ ᱟᱹᱞᱤᱧ ᱱᱚᱣᱟ ᱠᱷᱚᱲᱚᱜᱽᱯᱩᱨ ᱠᱳᱢᱯᱟᱱᱤ ᱨᱮᱞᱤᱧ ᱠᱟᱹᱢᱤᱭᱮᱫ ᱛᱤᱦᱤᱜ
ᱦᱮᱸ
ᱟ ᱛᱚᱠᱷᱚᱱ ᱢᱟᱱᱮ ᱟᱫᱚ ᱚᱱᱛᱮᱱ ᱠᱚ ᱡᱚᱴᱟ ᱠᱚ ᱟᱛᱷᱟᱢ ᱠᱚ ᱛᱟᱦᱮᱸ ᱠᱟᱱᱟ
ᱦᱟᱸ
ᱩᱱᱠᱩ ᱠᱚ ᱨᱚᱯᱚᱲ ᱵᱟᱲᱟ ᱢᱟᱱᱮ ᱵᱮᱥ ᱢᱤᱫ ᱥᱟᱝ ᱛᱮᱜᱮ ᱞᱮ ᱠᱟᱹᱢᱤ ᱵᱟᱲᱟ ᱠᱮᱭᱟ ᱟᱫᱚ ᱩᱱᱠᱩ ᱫᱚ ᱡᱷᱚᱛᱚ ᱟᱯᱮ ᱚᱱᱟ ᱡᱷᱟᱲᱠᱷᱚᱸᱰ ᱩᱲᱤᱥᱥᱟ ᱚᱱᱛᱮᱱ ᱠᱚ ᱜᱮ ᱠᱚ ᱛᱟᱸᱦᱮ ᱠᱟᱱᱟ ᱟᱫᱚ ᱱᱮᱛᱟᱨ ᱢᱟᱝ ᱩᱝᱠᱩ ᱥᱟᱞᱟᱜ ᱫᱚ ᱨᱚᱯᱚᱲ ᱠᱚᱫᱚ ᱟᱫᱚ ᱵᱟᱝ ᱦᱩᱭᱩᱜ ᱠᱟᱱᱟ ᱱᱟᱢᱵᱚᱨ ᱴᱚᱢᱵᱚᱨ ᱠᱚ ᱪᱮᱡᱽ ᱠᱟᱜ ᱛᱟᱠᱚᱣᱟ ᱟᱫᱚ ᱱᱤᱡᱮ ᱦᱚᱸ ᱵᱟᱝ ᱥᱮᱱ ᱦᱩᱭᱠᱟᱱᱟ
ᱦᱮᱸ
ᱟᱨ ᱛᱚᱵᱮ ᱡᱚᱢ ᱧᱩ ᱠᱚ ᱦᱩᱭ ᱵᱟᱲᱟᱭ ᱱᱟ ᱥᱮ ᱟᱹᱣᱨᱤ?
ᱡᱚᱢ ᱧᱩ ᱠᱚ ᱟᱭᱨᱤ ᱦᱩᱭᱩᱜᱼᱟ ᱦᱩᱭᱩᱜᱼᱟ ᱟᱨᱠᱤ ᱫᱚᱥᱴᱟ ᱥᱮᱫ ᱛᱮ ᱡᱚᱢ ᱦᱩᱭᱩᱜᱼᱟ ᱫᱚᱥ ᱵᱟᱡᱮ ᱥᱮᱫ ᱛᱮ ᱟᱨᱠᱤ ᱡᱚᱢ ᱧᱩ ᱦᱩᱭᱮᱱ ᱛᱟᱯᱮᱭᱟ ᱥᱮ ᱟᱯᱮᱭᱟᱜ ᱫᱚ?
ᱟᱞᱮ ᱫᱚ ᱡᱚᱢ ᱧᱩ ᱠᱩᱫᱚ ᱦᱩᱭ ᱵᱟᱲᱟᱭᱱᱟ ᱦᱟᱱᱮ ᱟᱴᱴᱟ ᱨᱮᱜᱮ ᱦᱮᱸ ᱟᱴᱴᱟ ᱨᱮᱜᱮᱞᱮ ᱡᱚᱢ ᱵᱟᱲᱟ ᱠᱮᱫᱟ ᱟᱫᱚ ᱯᱷᱨᱤ ᱴᱟᱭᱤᱢ
ᱟᱪᱪᱷᱟ ᱰᱤᱴᱤ ᱫᱚ ᱱᱟᱭᱤᱴ ᱥᱮ ᱰᱮ ᱨᱮ?
ᱰᱮ ᱨᱮᱜᱮ
ᱰᱮ ᱨᱮᱜᱮ
ᱦᱮᱸ
ᱵᱟᱨᱚ ᱜᱷᱚᱱᱴᱟ ᱥᱮ ᱟᱴ ᱜᱷᱚᱱᱴᱟ?
ᱵᱟᱨᱚ ᱜᱷᱚᱱᱴᱟ
ᱦᱸᱢ
ᱟᱫᱚ ᱥᱮᱫ ᱱᱟᱠ ᱢᱟᱱᱟ ᱦᱮᱡ ᱴᱷᱤᱠ ᱠᱟᱱᱟ ᱟᱫᱚ ᱠᱟᱹᱢᱤ ᱢᱟ ᱦᱩᱭᱩᱜ ᱜᱮᱭᱟ ᱟᱫᱚ ᱱᱚᱸᱰᱮ ᱠᱷᱚᱡ ᱫᱚ ᱱᱟᱦᱟᱜ ᱤᱴᱟᱜ ᱥᱮᱫ ᱩᱪᱟᱹᱲᱚᱜ ᱦᱩᱭᱩᱜ-ᱟ
ᱟᱪᱪᱷᱟ
ᱱᱚᱸᱰᱮ ᱜᱮ ᱛᱟᱸᱦᱮ ᱦᱟᱛᱟᱲ ᱦᱩᱭᱩᱜ-ᱟ
ᱛᱚ ᱰᱤᱴᱤ ᱫᱚ ᱛᱤᱨᱮᱵᱤᱱ ᱡᱚᱭᱮᱱ ᱜᱮᱭᱟ?
ᱰᱤᱴᱤ ᱫᱚ ᱥᱮᱛᱟᱜ ᱥᱟᱛ ᱵᱟᱡᱮ
ᱥᱟᱛ ᱵᱟᱡᱮ
ᱦᱩᱸ ᱟᱪᱪᱷᱟ ᱴᱷᱤᱠ ᱜᱮᱭᱟ ᱛᱚᱵᱮ ᱱᱟᱦᱟᱜ ᱦᱮ ᱟᱨᱦᱚᱸ ᱜᱟᱞᱢᱟᱨᱟᱣ ᱦᱩᱭᱩᱜ-ᱟ ᱱᱟᱦᱟᱜ
ᱦᱮᱸ ᱦᱮᱸ ᱦᱮᱸ ᱯᱚᱨᱮ ᱜᱟᱞᱢᱟᱨᱟᱣ ᱦᱩᱭᱩᱜ-ᱟ
ᱴᱷᱤᱠ ᱟᱢ ᱛᱮ ᱠᱷᱚᱡ ᱠᱚᱞ ᱢᱮ ᱛᱟᱞᱟᱝ ᱦᱟᱸᱜ ᱠᱷᱟᱡ
ᱦᱮᱸ ᱦᱮᱸ ᱦᱮᱸ